ᱡᱚᱦᱟᱨ ᱜᱮ ᱦᱮᱸ ᱡᱚᱦᱟᱨ ᱜᱮ
ᱦᱮᱸ ᱨᱚᱲ ᱠᱚ ᱵᱮᱥ ᱵᱟᱲᱟ ᱜᱮ ᱟᱸᱡᱚᱢᱚᱜ ᱠᱟᱱᱟ ᱥᱮ ᱟᱪᱪᱷᱟ ᱮᱠᱫᱚᱢ ᱜᱮ ᱛᱟᱦᱚᱞᱮ ᱚᱱᱠᱟ ᱟᱹᱞᱤᱧᱟᱜ ᱨᱚᱲ ᱠᱚ ᱢᱟᱱᱮ ᱟᱥᱛᱮ ᱧᱚᱜ ᱟᱸᱡᱚᱢᱚᱜ ᱠᱟᱱᱟ ᱥᱮ ᱡᱳᱨ ᱧᱚᱜ ᱜᱮ ᱟᱸᱡᱚᱢᱚᱜ ᱠᱟᱱᱟ ᱾
ᱦᱮᱸ ᱡᱳᱨ ᱧᱚᱜ ᱜᱮ ᱟᱸᱡᱚᱢᱚᱜ ᱠᱟᱱᱟ।
ᱦᱳᱭ ᱛᱟᱦᱚᱞᱮ ᱚᱱᱠᱟ ᱫᱚ ᱡᱳᱨ ᱡᱳᱨ ᱜᱮᱞᱟᱝ ᱜᱚᱞᱯᱷᱚᱭᱟ ᱦᱳᱭ ᱥᱮ।
ᱦᱮᱸ ᱜᱚᱝᱠᱮ ᱡᱚᱨ ᱡᱚᱢᱮᱫ
ᱛᱟᱦᱚᱞᱮ ᱟᱵᱤᱱ ᱫᱚ ᱱᱤᱛᱳᱜ ᱫᱚ ᱚᱠᱟ ᱥᱮᱫ ᱨᱮ ᱢᱮᱱᱟᱜ ᱵᱤᱱᱟ ᱵᱟᱹᱭᱦᱟᱹᱲ ᱥᱮᱫ ᱨᱮ ᱥᱮ ᱚᱱᱠᱟ ᱜᱚᱰᱟ ᱥᱮᱫ ᱨᱮ
ᱤᱧ ᱫᱚ ᱜᱚᱲᱟᱭ ᱥᱮᱫ ᱨᱮᱜᱮ ᱢᱮᱱᱟᱜ ᱞᱤᱧᱟᱹ ᱾
ᱮᱠᱫᱚᱢ ᱜᱮ ᱛᱮ ᱦᱳᱭ ᱚᱱᱠᱟᱜ ᱜᱮ ᱛᱟᱦᱮᱱᱟ ᱛᱟᱦᱮᱸ ᱫᱚᱨᱠᱟᱨ ᱢᱟᱱᱮ ᱟᱵᱚ ᱫᱚ ᱢᱟᱱᱮ ᱯᱷᱟᱸᱠᱟ ᱧᱚᱜ ᱡᱟᱭᱜᱟ ᱨᱮᱜᱮᱵᱚᱱ ᱠᱩᱥᱤᱭᱟᱜᱼᱟ ᱚᱱᱠᱟ ᱢᱟᱱᱮ ᱵᱟᱡᱟᱨ ᱨᱮᱱᱟᱜ ᱡᱟᱭᱜᱟ ᱨᱮᱫᱚ ᱵᱟᱝᱵᱚᱱ ᱠᱩᱥᱤᱭᱟᱜᱼᱟ ᱥᱮ
ᱯᱷᱟᱸᱠᱟ ᱨᱮᱠᱷᱟᱱ ᱫᱚ ᱠᱟᱹᱴᱤᱡ ᱦᱚᱭ ᱠᱚ ᱦᱚᱭ ᱧᱚᱜ ᱞᱮᱠᱷᱟᱱ ᱫᱚ ᱠᱟᱹᱴᱤᱡ ᱩᱲᱤᱡ ᱪᱚᱨᱚᱠ ᱵᱩᱡᱷᱟᱹᱣ ᱧᱚᱜ ᱦᱚᱲᱢᱚ ᱠᱚ ᱨᱮᱭᱟᱲ ᱧᱚᱜ
ᱦᱮᱸ ᱮᱠᱫᱚᱢ ᱨᱤᱡᱷᱟᱹᱣ ᱵᱩᱡᱷᱟᱹᱜᱼᱟ ᱦᱚᱲᱢᱚ ᱡᱤᱣᱤ ᱠᱚ ᱨᱤ ᱵᱷᱟᱜᱮ ᱴᱷᱤᱠ,
ᱦᱮᱸ
ᱦᱳᱭ ᱛᱟᱦᱞᱮ ᱜᱚᱝᱠᱮ ᱛᱟᱦᱞᱮ ᱟᱵᱚᱣᱟᱜ ᱯᱚᱛᱚᱵ ᱢᱟᱛᱚ ᱦᱚᱜ ᱚᱭ ᱛᱚ ᱦᱩᱭᱱᱟ ᱢᱤᱫ ᱫᱤᱱ ᱜᱮ ᱦᱩᱭ ᱮᱱᱟ ᱛᱟᱵᱚᱱᱟ ᱟᱵᱚᱣᱟᱜ ᱡᱟᱦᱟᱸ ᱥᱟᱱᱛᱟᱲ ᱨᱮᱱᱟᱜ ᱡᱚᱛᱚ ᱠᱷᱚᱱ ᱢᱟᱨᱟᱝ ᱡᱤᱛᱠᱟᱹᱨ ᱢᱟᱦᱟ ᱡᱟᱦᱟᱸ ᱠᱚ ᱞᱟᱹᱭᱟ ᱦᱩᱞ ᱢᱟᱦᱟ ᱚᱱᱟ ᱠᱚ ᱯᱟᱨᱚᱢᱮᱱ ᱛᱟᱵᱚᱱᱟ ᱛᱟᱦᱚᱞᱮ ᱚᱱᱟ ᱱᱤᱭᱮ ᱠᱟᱹᱴᱤᱡ ᱞᱟᱝ ᱜᱟᱞᱢᱟᱨᱟᱣ ᱞᱮᱠᱷᱟᱱ ᱵᱷᱟᱞᱤ ᱠᱚᱜᱼᱟ ᱥᱮ
ᱦᱮᱸ ᱜᱚᱝᱠᱮ ᱚᱱᱟ ᱫᱚ ᱟᱵᱚ ᱱᱮᱛᱚᱜ ᱤᱱᱟᱹᱜ ᱜᱟᱱ ᱢᱟᱭᱟᱢ ᱠᱚᱠᱚ ᱦᱤᱨᱤᱡ ᱪᱤᱠᱤᱪ ᱠᱟᱜ ᱛᱟᱵᱚᱱ ᱛᱟᱦᱮᱸᱜᱼᱟ ᱾ ᱥᱮᱠᱚ ᱟᱞᱟᱭ ᱟᱠᱟᱫ ᱛᱟᱵᱚᱱ ᱛᱟᱦᱮᱸᱫ ᱡᱤᱣᱤ ᱠᱚ ᱩᱱᱠᱩ ᱠᱚ
ᱦᱳᱭ ᱦᱳᱭ ᱚᱱᱟ ᱦᱳᱭ ᱚᱱᱟ ᱱᱤᱭᱮ ᱜᱮ ᱢᱤᱫ ᱞᱟᱝ ᱜᱟᱞᱟᱨᱟᱣ ᱧᱚᱜᱼᱟ ᱥᱮ ᱪᱮᱢ ᱮᱢ ᱞᱮᱭᱟ
ᱦᱮᱸ ᱜᱚᱝᱠᱮ
ᱦᱮᱸ ᱛᱚ ᱤᱧ ᱢᱟᱲᱟᱝ ᱤᱧ ᱞᱟᱹᱭᱫᱟ ᱡᱮ ᱟᱵᱚ ᱡᱟᱦᱟᱸᱭ ᱡᱚᱛᱚᱠᱷᱱ ᱢᱟᱲᱟᱝ ᱨᱮ ᱟᱫᱚ ᱟᱵᱚ ᱪᱮᱛᱟᱱ ᱨᱮ ᱡᱟᱦᱟᱸᱭ ᱤᱝᱨᱮᱡᱽ ᱠᱚ ᱥᱟᱥᱚᱱ ᱠᱚ ᱪᱟᱹᱞᱩ ᱞᱮ ᱛᱟᱦᱮᱸᱜᱼᱟ ᱾ ᱦᱳᱭᱥᱮ ᱛᱚ ᱚᱱᱟ ᱵᱤᱨᱩᱫᱽ ᱨᱮ ᱟᱵᱚᱨᱮᱱ ᱠᱚ ᱛᱤᱸᱜᱩ ᱞᱮᱱᱟ ᱮᱸᱜ ᱢᱟᱨᱟᱝ ᱢᱟᱨᱟᱝ ᱡᱟᱦᱟᱸ ᱟᱵᱚᱨᱮᱱ ᱜᱮᱠᱚ ᱦᱩᱭᱩᱜ ᱠᱟᱱᱟ ᱠᱚ ᱯᱟᱹᱦᱤᱞ ᱯᱟᱹᱦᱤᱞ ᱠᱚ ᱧᱩᱛᱩᱢ ᱫᱚ ᱵᱟᱹᱞᱤᱧ ᱞᱟᱹᱭᱫᱟ ᱦᱟᱸᱜ
ᱮᱦᱮᱸ ᱦᱮᱸ
ᱛᱟᱵᱚᱱᱟ ᱛᱚ ᱩᱱᱠᱩ ᱟᱵᱚᱣᱟᱜ ᱵᱤᱨᱩᱫᱷ ᱠᱚ ᱪᱟᱹᱞᱩ ᱟᱨᱟᱢ ᱮᱛᱚᱦᱚᱵ ᱞᱮᱫᱟ ᱡᱮ ᱵᱟᱝ ᱟᱞᱮ ᱪᱮᱛᱟᱱ ᱨᱮ ᱱᱚᱝᱠᱟ ᱥᱟᱥᱚᱱ ᱫᱚ ᱪᱟᱞᱟᱣ ᱵᱟᱝ ᱜᱟᱱᱚᱜᱼᱟ
ᱦᱮᱸ ᱜᱚᱝᱠᱮ ᱟᱹᱰᱤ ᱜᱟᱱ ᱠᱚ ᱟᱣᱨᱤᱭᱟᱱ ᱠᱚ ᱚᱱᱠᱟ ᱟᱠᱟᱫ ᱵᱚᱱᱟ
ᱮᱠᱫᱚᱢ ᱜᱮ
ᱦᱮᱸ
ᱚᱱᱟᱜᱮ ᱢᱟᱱᱮ ᱟᱹᱰᱤ ᱟᱹᱞᱤᱧ ᱟᱹᱰᱤᱜᱟᱱ ᱚᱱᱠᱟ ᱡᱟᱭᱜᱟ ᱨᱮᱜᱮᱞᱤᱧ ᱧᱮᱞ ᱠᱮᱫᱟ ᱡᱮ ᱟᱵᱚᱣᱟᱜ ᱩᱱᱟᱹᱜ ᱢᱟᱨᱟᱝ ᱡᱟᱦᱟᱸᱡ ᱢᱤᱫᱴᱟᱝ ᱡᱟᱦᱟᱸ ᱡᱤᱛᱠᱟᱹᱨ ᱨᱮᱱᱟᱜ ᱢᱟᱦᱟᱸ ᱛᱟᱵᱚᱱ ᱱᱚᱜᱼᱱᱟ ᱟᱵᱚ ᱟᱹᱰᱤ ᱜᱟᱱ ᱡᱟᱭᱜᱟ ᱨᱮᱜᱮ ᱵᱟᱝᱵᱚᱱ ᱢᱟᱱᱟᱣ ᱜᱮᱭᱟ
ᱦᱚᱸ
ᱦᱚᱭ ᱥᱮ ᱚᱱᱠᱟ ᱜᱮᱞᱤᱧ ᱧᱮᱞ ᱟᱠᱟᱫᱟ ᱡᱮ ᱟᱹᱰᱤᱜᱟᱱ ᱡᱟᱭᱜᱟ ᱨᱮᱠᱚ ᱢᱟᱱᱟᱣᱟ ᱢᱮᱱᱠᱷᱟᱱ ᱵᱚᱞ ᱮᱱᱮᱡ ᱠᱚᱠᱚ ᱫᱚᱦᱚᱭ ᱜᱮᱭᱟ ᱯᱟᱛᱟ ᱮᱱᱮᱡ ᱠᱚᱠᱚ ᱫᱚᱦᱚᱭ ᱜᱮᱭᱟ ᱚᱱᱟ ᱠᱚ ᱫᱚᱦᱚᱭ ᱜᱮᱭᱟ ᱟᱹᱞᱤᱧ ᱚᱱᱟ ᱠᱚ ᱵᱟᱝᱞᱤᱧ ᱠᱩᱥᱤᱭᱟᱜ ᱜᱮᱭᱟ ᱦᱚᱭᱥᱮ
ᱦᱸ ᱦᱮᱸᱻ
ᱫᱚᱦᱚᱭ ᱜᱮᱭᱟ ᱛᱚ ᱟᱵᱤᱱ ᱚᱱᱟ ᱠᱚ ᱱᱤᱭᱟ. ᱠᱟᱹᱴᱤᱡ ᱵᱤᱱ ᱞᱟᱹᱭ ᱞᱮᱠᱷᱟᱱ ᱵᱷᱟ. ᱞᱤ ᱠᱚᱜᱼᱟ ᱥᱮ
ᱦᱮᱸ ᱞᱟᱹᱭᱮᱫ ᱟᱹᱧ ᱟᱵᱚ ᱢᱟ ᱮᱢᱱᱤᱛᱮ ᱟᱵᱚᱣᱟᱜ ᱯᱟᱹᱨᱥᱤ ᱥᱮ ᱟᱵᱚᱣᱟᱜ ᱡᱟᱹᱛᱤᱢ ᱦᱮᱸᱛᱚ ᱟᱵᱚ ᱦᱩᱞ ᱦᱩᱞ ᱢᱟᱦᱟ ᱯᱟᱨᱚᱢᱮᱱ
ᱦᱩ ᱦᱳᱭ
ᱟᱫᱚ ᱤᱧᱟᱹᱜ ᱞᱟᱹᱭ ᱛᱮᱫᱚ ᱪᱮᱫ ᱞᱮᱠᱟᱧ ᱢᱟᱱᱮ ᱟᱵᱚ ᱫᱚ ᱚᱱᱟ ᱫᱚ ᱡᱟᱦᱟᱸ ᱫᱚ ᱢᱟᱭᱟᱢ ᱠᱚᱠᱚ ᱦᱤᱨᱤᱡ ᱞᱮᱫ ᱛᱟᱵᱚᱱᱟ ᱥᱮ ᱡᱤᱣᱤ ᱠᱚᱠᱚ ᱮᱢ ᱞᱮᱫᱼᱟ ᱟᱫᱚ ᱩᱱᱠᱩ ᱵᱟᱠᱷᱨᱟ ᱛᱮ ᱡᱩᱫᱤ ᱟᱵᱚ ᱚᱸᱰᱮ ᱵᱚᱱ ᱨᱟᱹᱥᱠᱟᱹᱭᱟ ᱮᱰᱮᱠᱷᱟᱱ ᱚᱱᱟ ᱫᱚ ᱠᱷᱟᱨᱟᱯᱚᱜᱼᱟ ᱛᱚ ᱠᱷᱟᱨᱟᱯ ᱡᱤᱱᱤᱥ ᱠᱟᱱᱟ ᱡᱮᱦᱩᱛᱚ ᱟᱵᱚ ᱡᱮᱦᱩᱛᱚ ᱟᱵᱚ ᱟᱹᱰᱤᱜᱟᱱ ᱵᱚᱱ ᱮᱴᱠᱮᱴᱚᱬᱮ ᱜᱮ ᱛᱟᱦᱮᱸᱜᱼᱟ ᱩᱱ ᱡᱚᱠᱷᱚᱱ ᱫᱚ ᱟᱱᱟᱴ ᱧᱚᱜ ᱜᱮ ᱛᱟᱦᱮᱸᱫ ᱟᱵᱚᱱ ᱟᱫᱚ ᱩᱱᱠᱩ ᱩᱱᱠᱩ ᱞᱟᱹᱜᱤᱫ ᱛᱮ ᱡᱩᱫᱤ ᱟᱵᱚ ᱟᱵᱚ ᱡᱩᱫᱤ ᱵᱚᱱ ᱨᱟᱹᱥᱠᱟᱹᱭᱟ ᱚᱸᱰᱮ ᱵᱚᱞ ᱠᱷᱮᱞ ᱵᱚᱱ ᱫᱚᱦᱚᱭᱟ ᱥᱮ ᱚᱨᱜᱮᱥᱴᱟᱨ ᱨᱮᱵᱚᱱ ᱫᱚᱦᱚᱭᱟ ᱚᱱᱟ ᱫᱚ ᱠᱷᱟᱨᱟᱯᱚᱜᱼᱟ ᱥᱮ ᱡᱟᱦᱟᱸ ᱡᱟᱦᱟᱸᱭ ᱡᱩᱫᱤ ᱡᱷᱟᱹᱞ ᱠᱷᱚᱱᱟᱜ ᱜᱮᱠᱚ ᱦᱮᱡ ᱟᱠᱟᱱᱟ ᱩᱱᱠᱩ ᱠᱚ ᱞᱟᱹᱭᱟ ᱦᱮᱸ ᱱᱚᱰᱮᱱ ᱠᱚ ᱱᱚᱸᱰᱮᱱ ᱠᱚ ᱟᱵᱚ ᱯᱟᱹᱨᱥᱤ ᱫᱚ ᱵᱟᱠᱚ ᱵᱟᱠᱚ ᱧᱮᱞᱮᱫ ᱛᱟᱵᱚᱱᱟ ᱥᱮ ᱦᱟᱱᱟ ᱱᱟᱣᱟ ᱠᱚ ᱫᱚᱦᱚ ᱟᱠᱟᱫᱼᱟ ᱥᱮ ᱟᱵᱚ ᱟᱵᱚᱨᱮᱱ ᱡᱟᱦᱟᱸᱭ ᱠᱚ ᱡᱤᱣᱤ ᱠᱚᱠᱚ ᱮᱢ ᱞᱮᱫᱜᱼᱟ ᱩᱱᱠᱩ ᱩᱱᱠᱩ ᱦᱚᱸᱛᱚ ᱠᱚ ᱧᱮᱞᱮᱫ ᱵᱚᱱᱟ ᱥᱮ ᱟᱵᱚ ᱢᱟ ᱵᱟᱵᱚᱱ ᱞᱟᱹᱭᱮᱜ ᱠᱟᱱ ᱪᱮᱛᱟᱱ ᱠᱷᱚᱱᱟᱜ ᱠᱚ ᱧᱮᱞᱮᱫ ᱵᱚᱱᱟ ᱞᱟ. ᱭᱮᱜ ᱟᱠᱚ ᱟᱞᱮ ᱟᱞᱮ ᱞᱮ ᱡᱤᱣᱤ ᱠᱚᱞᱮ ᱟᱞᱟᱭᱟᱫ ᱠᱚᱣᱟ ᱮᱱᱛᱮ ᱨᱮᱦᱚᱸ ᱟᱠᱚ ᱠᱚ ᱨᱟᱹᱥᱠᱟᱹᱭᱮᱫᱼᱟ ᱦᱟᱱᱟ ᱵᱚᱞ ᱮᱱᱮᱡ ᱠᱚ ᱫᱚᱦᱚᱭᱮᱫᱼᱟ ᱥᱮ ᱡᱟᱛᱨᱟ ᱠᱚ ᱫᱚᱦᱚᱭᱮᱫᱼᱟ ᱥᱮ ᱚᱨᱜᱮᱥᱴᱟᱨ ᱠᱚ ᱫᱚᱦᱚᱭᱮᱫᱼᱟ ᱟᱹᱰᱤᱜᱟᱱ ᱠᱤᱪᱷᱩ ᱟᱹᱰᱤ ᱨᱚᱠᱚᱢ ᱠᱚ ᱞᱟᱹᱭᱟ
ᱮᱠᱫᱚᱢ ᱜᱮ ᱟᱵᱚ ᱦᱚᱸ ᱚᱱᱟ ᱦᱚᱸ ᱱᱚᱣᱟ ᱠᱷᱟᱹᱛᱤᱨ ᱜᱮ ᱟᱵᱚᱨᱮᱱ ᱦᱟᱯᱲᱟᱢ ᱠᱚ ᱟᱵᱚ ᱠᱚ ᱢᱟᱲᱟᱝ ᱦᱚᱴᱚ ᱞᱮᱫ ᱵᱚᱱ ᱛᱟᱦᱮᱸᱭᱟ ᱡᱮ ᱥᱟᱱᱛᱟᱲ ᱯᱟᱹᱨᱥᱤ ᱡᱚᱛᱚ ᱠᱷᱚᱱ ᱯᱩᱭᱞᱩ ᱨᱮᱠᱚ ᱛᱟᱦᱮᱱᱟ ᱢᱮᱱᱠᱷᱟᱱ ᱟᱵᱚ ᱫᱚ ᱟᱵᱚ ᱟᱵᱚ ᱛᱮᱜᱮ ᱵᱚᱱ ᱛᱟᱭᱚᱢ ᱦᱮᱡ ᱟᱠᱟᱱᱟ ᱠᱟᱨᱚᱱ ᱟᱵᱚ ᱵᱚᱞ ᱮᱱᱮᱡ ᱡᱟᱦᱟᱸ ᱨᱮᱜᱮ ᱵᱚᱱ ᱫᱚᱦᱚᱭᱟ ᱚᱸᱰᱮ ᱟᱵᱚᱣᱟᱜ ᱛᱟᱦᱮᱱᱟ ᱯᱟᱹᱣᱨᱟᱹ ᱦᱟᱺᱰᱤ ᱠᱚ ᱛᱟᱦᱮᱱ ᱛᱟᱵᱚᱱᱟ ᱡᱟᱦᱟᱸ ᱨᱮᱜᱮ ᱡᱟᱦᱟᱱᱟᱜ ᱯᱨᱳᱜᱨᱟᱢ ᱠᱚ ᱛᱟᱦᱮᱱᱟ ᱚᱸᱰᱮ ᱛᱟᱦᱮᱱᱟ ᱯᱟᱹᱣᱨᱟᱹ ᱦᱟᱺᱰᱤ ᱠᱚ ᱛᱚ ᱱᱚᱜᱱᱟ ᱟᱵᱚ ᱮᱠᱫᱚᱢ ᱜᱮ ᱫᱚᱦᱚ ᱵᱟᱝ ᱜᱟᱱᱚᱜᱼᱟ ᱥᱟᱶᱛᱮ ᱵᱚᱞ ᱮᱱᱮᱡ ᱦᱚᱸ ᱵᱚᱱᱫᱚᱭ ᱦᱩᱭᱩᱜᱼᱟ ᱯᱨᱳᱜᱨᱟᱢ ᱠᱚᱦᱚᱸ ᱵᱚᱱᱫᱚᱭ ᱦᱩᱭᱩᱜᱼᱟ ᱦᱚᱜᱼᱱᱟ ᱠᱚ ᱵᱟᱝ ᱠᱚ ᱟᱸᱡᱚᱢᱮᱫ ᱛᱟᱵᱚᱱᱟ ᱟᱵᱚᱨᱮᱱ ᱦᱚᱲ ᱠᱚ ᱚᱱᱟ ᱛᱮᱦᱮᱧ ᱟᱵᱚ ᱵᱚᱱ ᱛᱟᱭᱚᱢ ᱪᱟᱞᱟᱜ ᱠᱟᱱᱟ ᱯᱟᱹᱪᱷᱞᱟᱹ ᱪᱟᱞᱟᱜ ᱠᱟᱱᱟ ᱵᱚᱱ ᱟᱵᱚ ᱛᱟᱦᱮᱸ ᱫᱚᱨᱠᱟᱨ ᱠᱟᱱ ᱛᱟᱵᱚᱱᱟ ᱡᱚᱛᱚᱠᱷᱚᱱ ᱢᱟᱲᱟᱝ ᱨᱮ ᱟᱵᱚ ᱱᱤᱛᱚᱜ ᱛᱟᱦᱮᱱᱟ ᱵᱚᱱ ᱡᱚᱛᱚᱠᱷᱚᱱ ᱯᱤᱪᱷᱞᱟ. ᱨᱮ
ᱦᱮᱸ ᱜᱚᱝᱠᱮ ᱱᱤᱛᱚᱜ ᱢᱟ ᱡᱚᱛᱚ ᱠᱷᱚᱱᱟᱜ ᱯᱤᱪᱷᱞᱟᱹ ᱨᱮᱜᱮ ᱢᱮᱱᱟᱜ ᱵᱚᱱᱟ ᱪᱮᱫᱵᱤᱱ ᱞᱟᱹᱭᱟ
ᱦᱳᱭ
ᱦᱮᱸ
ᱚᱱᱮ ᱚᱱᱠᱟᱜᱮ ᱢᱟᱱᱮ ᱵᱟᱝᱠᱚ ᱞᱟᱹᱭᱵᱤᱱ ᱞᱟᱹᱭᱵᱤᱱ
ᱞᱮᱭᱤᱧ ᱚᱱᱟ ᱜᱮᱛᱚ ᱟᱵᱚ ᱢᱟ ᱵᱟᱵᱚᱱ ᱵᱩᱡᱷᱟᱹᱣ ᱫᱟᱲᱮᱭᱟᱜ ᱠᱟᱱᱟ ᱚᱱᱟ ᱞᱟᱹᱜᱤᱫ ᱛᱮ ᱟᱵᱚ ᱦᱟᱺᱰᱤ ᱠᱚ ᱢᱟ ᱦᱟᱺᱰᱤ ᱠᱚᱵᱚᱱ ᱫᱚᱦᱚᱭᱮᱫᱼᱟ, ᱴᱷᱤᱠ ᱜᱮᱵᱚᱱ ᱫᱚᱦᱚᱭᱮᱫᱼᱟ ᱩᱱᱠᱩ ᱧᱩᱛᱩᱢ ᱛᱮᱵᱚᱱ ᱫᱚᱦᱚᱭᱮᱫᱼᱟ ᱟᱫᱚ ᱵᱚᱱ ᱦᱚᱸ ᱵᱚᱱ ᱫᱚᱦᱚᱭᱮᱜᱼᱟ ᱟᱫᱚ ᱚᱱᱮ ᱵᱚᱱ ᱧᱩᱭᱮᱫᱼᱟ, ᱧᱩ ᱠᱟᱛᱮᱫ ᱦᱟᱸᱰᱮ ᱱᱟᱰᱮ ᱵᱚᱱ ᱜᱤᱛᱤᱡ ᱠᱚᱜ ᱠᱟᱱᱟ ᱚᱱᱟ ᱢᱟᱛᱚ ᱩᱱᱠᱩ ᱧᱩᱛᱩᱢ ᱛᱮᱢᱟ ᱵᱟᱵᱚᱱ ᱧᱩ ᱞᱮᱫᱼᱟ
ᱦᱮᱸ ᱮᱠᱫᱚᱢ ᱜᱮ
ᱚᱱᱟ ᱢᱟ ᱧᱩ ᱠᱮᱜ ᱟ ᱵᱚᱱ ᱯᱩᱨᱟᱹ ᱵᱚᱱ ᱦᱟᱸᱰᱮ ᱵᱚᱱ ᱦᱟᱸᱰᱮ ᱵᱚᱱ ᱜᱤᱛᱤᱡ ᱮᱱᱟ ᱱᱟᱸᱰᱮ ᱵᱚᱱ ᱛᱟᱵᱮᱨ ᱮᱱᱟ ᱦᱟᱸᱰᱮ ᱱᱷᱟᱰᱮ ᱥᱮᱛᱟ ᱠᱚᱠᱚ ᱡᱤ ᱵᱟᱲᱟ ᱠᱮᱫ ᱵᱚᱱᱟ ᱚᱱᱟ ᱫᱚ ᱡᱮ ᱡᱟᱦᱟᱸᱭ ᱠᱚ ᱡᱤᱣᱤ ᱠᱚᱠᱚ ᱟᱞᱟᱭ ᱞᱮᱭᱟ ᱩᱱᱠᱩ ᱦᱚᱸ ᱠᱚ ᱠᱷᱟᱨᱟᱯ ᱠᱚᱠᱚ ᱢᱚᱱᱮᱭᱟ ᱡᱮ ᱟᱞᱮ ᱠᱷᱟᱹᱛᱤᱨ ᱛᱮ ᱱᱚᱝᱠᱟ ᱦᱩᱭᱩᱜ ᱠᱟᱱᱟ ᱪᱮᱫᱟᱜ ᱱᱚᱰᱮ
ᱮᱠᱫᱚᱢ ᱜᱮ ᱡᱟᱵᱤᱱ ᱞᱟᱹᱭ ᱠᱟᱜ ᱜᱚᱢᱠᱮ ᱱᱚᱜᱚ ᱱᱚᱝᱠᱟ ᱜᱮ ᱢᱟᱱᱮ ᱵᱟᱝᱠᱚ ᱵᱩᱡᱷᱟᱹᱣᱮᱫ ᱛᱟᱵᱚᱱᱟ ᱟᱵᱚᱨᱮᱱ ᱥᱟᱱᱛᱟᱲ ᱠᱚ ᱡᱮ ᱟᱵᱚᱣᱟᱜ ᱡᱟᱦᱟᱸ ᱛᱤᱭᱦᱟ. ᱜ ᱛᱤᱨᱤᱥᱟ ᱡᱩᱱ ᱞᱮᱠᱟᱱᱟᱜ ᱢᱟᱨᱟᱝ ᱡᱟᱦᱟᱸ ᱢᱟᱦᱟ ᱠᱟᱱ ᱛᱟᱵᱚᱱᱟ ᱚᱱᱠᱟᱱᱟᱜ ᱡᱟᱭᱜᱟ ᱨᱮ ᱟᱵᱚ ᱟᱭᱢᱟ ᱮᱴᱟᱜ ᱡᱤᱱᱤᱥ ᱠᱚᱵᱚᱱ ᱫᱚᱦᱚᱭᱮᱫᱟ
ᱩᱸ ᱦᱮᱸ ᱦᱮᱸ ᱯᱨᱳᱜᱨᱟᱢ ᱠᱚᱵᱚᱱ ᱫᱚᱦᱚᱭᱮᱫᱼᱟ ᱦᱮᱸ ᱥᱮ
ᱚᱱᱟ ᱠᱚ ᱟᱵᱚᱣᱟᱜ ᱵᱟᱝ ᱴᱷᱤᱠ ᱛᱟᱵᱚᱱᱟ ᱮᱠᱫᱚᱢ ᱜᱮ ᱵᱟᱝ ᱟᱫᱚ ᱱᱚᱣᱟᱜ ᱜᱮ ᱦᱮᱸ ᱟᱹᱰᱤᱜᱟᱱ ᱡᱟᱭᱜᱟ ᱨᱮᱞᱤᱧ ᱧᱮᱞ ᱟᱠᱟᱫᱟ ᱡᱮ ᱡᱮ ᱟᱵᱚᱣᱟᱜ ᱡᱟᱦᱟᱸ ᱦᱩᱞ ᱢᱟᱦᱟ ᱚᱱᱟ ᱫᱚ ᱢᱟᱱᱟᱣ ᱜᱮ ᱵᱟᱝᱠᱚ ᱢᱟᱱᱟᱣᱟ
ᱮᱸ ᱦᱮᱸ ᱦᱮᱸ ᱜᱚᱝᱠᱮ ᱟᱞᱮ ᱥᱮᱱ ᱫᱚ ᱟᱞᱮ ᱥᱮᱱ ᱫᱚ ᱦᱩᱞ ᱢᱟᱦᱟ ᱫᱚᱞᱮ ᱢᱟᱱᱟᱣᱟ ᱟᱫᱚ ᱚᱱᱠᱟ ᱫᱚ ᱵᱟᱝ ᱡᱮ ᱚᱨᱠᱮᱥᱴᱟᱨ ᱞᱮ ᱫᱚᱦᱚᱭᱟ ᱥᱮ ᱵᱚᱞ ᱠᱷᱮᱞᱳᱰ ᱞᱮ ᱫᱚᱦᱚᱭᱟ ᱚᱱᱟ ᱠᱚᱫᱚ ᱵᱟᱝᱟ
ᱟᱪᱪᱷᱟ ᱟᱪᱪᱷᱟ ᱟᱪᱪᱷᱟ ᱛᱟᱦᱚᱞᱮ ᱜᱚᱝᱠᱮ ᱟᱯᱮ ᱚᱱᱛᱮ ᱫᱚ ᱢᱟᱱᱮ ᱪᱮᱫᱠᱟ ᱦᱩᱞ ᱢᱟᱦᱟ ᱯᱮ ᱢᱟᱱᱟᱣᱟ ᱠᱟᱹᱴᱤᱡ ᱵᱤᱱ ᱞᱟᱹᱭ ᱞᱮᱠᱷᱟᱱ ᱵᱷᱟᱞᱤ ᱠᱚᱜᱼᱟ ᱥᱮ
ᱦᱮᱸ ᱟᱞᱮ ᱥᱮᱱ ᱫᱚ ᱦᱩᱞ ᱢᱟᱦᱟ ᱫᱚ ᱢᱟᱱᱟᱣᱟᱞᱮ ᱵᱷᱟᱹᱜᱤ ᱜᱮᱞᱮ ᱢᱟᱱᱟᱣ ᱠᱮᱜᱼᱟ ᱡᱮᱦᱮᱛᱩ ᱟᱵᱚᱨᱮᱱ ᱱᱩᱠᱩ ᱡᱟᱦᱟᱸᱭ ᱠᱚᱠᱚ ᱡᱤᱣᱤ ᱠᱚᱠᱚ ᱟᱞᱟᱟᱭ ᱞᱮᱫ ᱛᱟᱵᱚᱱᱟ ᱩᱱᱠᱩ ᱵᱟᱠᱷᱨᱟ ᱛᱮ ᱩᱱᱠᱩ ᱞᱠᱟᱜᱮ ᱡᱮ ᱥᱟᱡᱟᱣ ᱠᱟᱛᱮᱫ ᱮᱱᱮᱡ ᱮᱱᱮᱡ ᱟᱠᱷᱟᱜ-ᱟᱭ ᱮᱱᱮᱡ ᱠᱚ ᱚᱱᱠᱟ ᱦᱟᱛᱮᱫ ᱜᱮᱞᱮ ᱢᱟᱱᱟᱣ ᱠᱮᱜᱼᱟ ᱟᱹᱰᱤ ᱵᱷᱟᱹᱜᱤᱞᱮ ᱢᱟᱱᱟᱣ ᱠᱮᱫᱮᱜᱼᱟ ᱟᱹᱰᱤ ᱱᱟᱯᱟᱭ ᱦᱩᱭᱱᱟ ᱾ ᱜᱚᱴᱟ ᱨᱮᱱ ᱦᱚᱲ ᱠᱚ ᱜᱚᱲᱚᱣᱟᱫ ᱞᱮᱭᱟ ᱜᱚᱲᱚ ᱥᱚᱯᱚᱦᱚᱫ ᱛᱟᱦᱮᱸ ᱞᱮᱱᱟ ᱚᱱᱠᱟ ᱦᱚᱛᱮᱫ ᱛᱮ ᱡᱚᱛᱚ ᱜᱮᱞᱮ ᱟᱞᱮ ᱟᱞᱮ ᱱᱚᱣᱟ ᱫᱷᱟᱨᱮᱱ ᱫᱚ ᱡᱷᱚᱛᱚ ᱜᱮ ᱢᱤᱫ ᱛᱮᱞᱮ ᱠᱚᱨᱟᱣ ᱠᱮᱜᱼᱟ ᱟᱹᱰᱤ ᱱᱟᱯᱟᱭ ᱞᱮ ᱵᱩᱡᱷᱟᱹᱣ ᱠᱮᱫᱮᱜᱼᱟ ᱡᱮ ᱱᱚᱝᱠᱟᱜ ᱜᱮ ᱡᱩᱢᱤᱫ ᱛᱟᱦᱮᱸ ᱞᱮᱱᱠᱷᱟᱱ ᱫᱚ ᱟᱹᱰᱤ ᱱᱟᱯᱟᱭᱚᱜᱼᱟ
ᱮᱠᱫᱚᱢ ᱜᱚᱝᱠᱮ ᱡᱟ ᱵᱤᱱ ᱞᱟᱹᱭ ᱟᱠᱟᱫ ᱦᱮᱸ ᱟᱹᱞᱤᱧ ᱚᱱᱟᱜᱮ ᱫᱚᱨᱠᱟᱨᱞᱤᱧ ᱠᱟᱱᱟ ᱡᱮ ᱟᱛᱩ ᱟᱛᱩ ᱨᱮ ᱢᱤᱫᱴᱮᱱ ᱟᱛᱩ ᱨᱮ ᱡᱮ ᱚᱱᱟᱴᱟᱜ ᱟᱛᱩ ᱨᱮᱜᱮ ᱦᱩᱞ ᱢᱟᱦᱟ ᱠᱚ ᱢᱮᱱᱟᱜᱼᱟ ᱟᱹᱞᱤᱧ ᱫᱚ ᱚᱱ ᱼᱼ ᱚᱱᱠᱟ ᱫᱚ ᱵᱟᱝᱞᱤᱧ ᱫᱚᱨᱠᱟᱨᱚᱜ ᱠᱟᱱᱟ ᱡᱮ ᱚᱱᱟ ᱫᱷᱟᱨᱮ ᱯᱟᱥ ᱠᱚᱨᱮ ᱚᱱᱟ ᱥᱩᱨ ᱥᱩ ᱼᱼ ᱯᱩᱨ ᱠᱚᱨᱮ ᱛᱤᱱᱟᱹᱜ ᱜᱟᱱ ᱟᱹᱛᱩ ᱢᱮᱱᱟᱜᱼᱟ ᱡᱷᱚᱛᱚ ᱡᱷᱚᱛᱚ ᱟᱛᱳ ᱨᱮᱱ ᱦᱚᱲᱜᱮ ᱢᱤᱫᱴᱷᱮᱱ ᱡᱩᱢᱤᱫ ᱠᱟᱛᱮᱫ ᱟᱵᱚᱣᱟᱜ ᱡᱟᱦᱟᱸ ᱞᱟᱦᱟ ᱠᱷᱚᱱ ᱡᱩᱢᱤᱫ ᱢᱮᱱᱟᱜ ᱛᱟᱵᱚᱱᱟ ᱚᱱᱟ ᱡᱩᱢᱤᱫ ᱠᱟᱛᱮ ᱡᱟᱦᱟᱸ ᱢᱮᱫ ᱼᱼ ᱢᱤᱫᱴᱟᱝ ᱦᱩᱞ ᱢᱟᱦᱟ ᱵᱚᱱ ᱢᱟᱱᱟᱣᱟ ᱥᱮᱛᱟᱜ ᱠᱷᱚᱱ ᱟᱹᱭᱩᱵ ᱫᱷᱟᱹᱨᱤᱡ ᱛᱮ ᱦᱚᱜᱼ ᱱᱟᱴᱟᱜ ᱟᱹᱞᱤᱧ ᱫᱚᱨ ᱼᱼ ᱠᱟᱨ ᱞᱤᱧ, ᱫᱚᱨᱠᱟᱨᱞᱤᱧ ᱠᱟᱱᱟ
ᱮᱸ ᱡᱩᱢᱤᱫ ᱟᱛᱮᱜ ᱠᱷᱟᱱ ᱫᱚ ᱡᱚᱛᱚᱜ ᱜᱮ ᱟᱹᱰᱤ ᱱᱟᱯᱟᱭ ᱟᱛᱮᱫ ᱜᱮ ᱚᱱᱟ ᱫᱚ ᱢᱟᱱᱟᱜᱼᱟ ᱥᱮ ᱦᱟᱺᱰᱤ ᱮᱸ ᱦᱟᱺᱰᱤ ᱯᱟᱹᱣᱨᱟᱹ ᱫᱚᱦᱚ ᱠᱟᱛᱮᱫ ᱡᱮ ᱦᱟᱸᱰᱮ ᱱᱟᱰᱮ ᱧᱩ ᱜᱩᱲᱫᱟᱹᱣ ᱥᱮ ᱦᱟᱸᱰᱮ ᱱᱟᱰᱮ ᱛᱟᱦᱮᱸ ᱚᱱᱟ ᱠᱚᱫᱚ ᱵᱟᱝ ᱦᱩᱭᱩᱜᱼᱟ ᱟᱞᱮ ᱱᱚᱛᱮ ᱦᱟᱺᱰᱤ ᱫᱚ ᱚᱱᱠᱟ ᱢᱟᱯ ᱚᱱᱠᱟ ᱧᱩᱛᱩᱢ ᱛᱮᱜᱮᱞᱮ ᱫᱚᱦᱚᱭᱟ ᱡᱮ
ᱡᱮ ᱚᱱᱠᱟ ᱵᱚᱸᱜᱟ ᱵᱩᱨᱩ ᱦᱤᱥᱟᱹᱵ ᱛᱮ ᱛᱟᱯᱚᱨᱮ ᱵᱚᱸᱜᱟ ᱨᱮᱭᱟᱜ ᱛᱚ ᱚᱱᱟ ᱛᱚ ᱛᱟᱦᱮᱱ ᱜᱮᱭᱟ ᱛᱚ ᱵᱚᱸᱜᱟ ᱥᱟᱨᱮᱡ ᱠᱚ ᱟᱫᱚ ᱚᱱᱟ ᱫᱚ ᱡᱷᱚᱛᱚ ᱦᱚᱲ ᱡᱷᱚᱛᱚ ᱦᱚᱲ ᱡᱟᱜᱭ ᱜᱮᱠᱚ ᱦᱮᱡ ᱠᱟᱱᱟ ᱡᱚᱛᱚ ᱜᱮᱞᱮ ᱮᱢᱟ ᱠᱚᱣᱟ ᱚᱠᱚᱭ ᱦᱚᱸ ᱚᱱᱠᱟ ᱵᱟᱝᱼᱟ ᱵᱟᱞᱮ ᱞᱟᱹᱭᱟᱠᱚ ᱵᱚᱸᱜᱟ ᱧᱩᱛᱩᱢ ᱠᱟᱱᱟ ᱚᱱᱟ ᱫᱚ ᱟᱵᱚᱣᱟᱜ ᱵᱷᱳᱜᱽ ᱠᱟᱱᱟ ᱚᱱᱟ ᱫᱚ ᱟᱵᱚᱣᱟᱜ ᱡᱟᱭᱛᱚ ᱡᱤᱣᱤ ᱠᱚᱠᱚ ᱟᱞᱟᱭ ᱞᱮᱭᱟ ᱩᱱᱠᱩ ᱧᱩᱛᱩᱢ ᱛᱮ ᱜᱚᱲᱚ ᱥᱚᱯᱚ
ᱮᱢ ᱫᱟᱲᱮᱭᱟᱜ ᱞᱮᱠᱟ
ᱮᱠᱫᱚᱢ ᱜᱮ ᱟᱵᱚ ᱡᱟᱦᱟᱸ ᱵᱚᱸᱜᱟ ᱥᱟᱨᱮᱡ ᱵᱚᱱ ᱧᱟᱢᱟ ᱟᱵᱚ ᱫᱚ ᱚᱱᱟ ᱜᱮᱵᱚᱱ ᱧᱩ ᱥᱟᱨᱤ ᱠᱟᱜᱼᱟ ᱥᱮ ᱡᱮᱢᱚᱱ ᱪᱮᱯᱮᱡ ᱥᱟᱨᱤ ᱠᱟᱜᱼᱟ᱾
ᱡᱮ ᱡᱮᱯᱮᱡ ᱦᱟᱹᱴᱤᱧ ᱡᱚᱝᱼᱟ᱾
ᱢᱮᱱᱠᱷᱟᱱ ᱟᱵᱚᱨᱮᱱ ᱚᱱᱠᱟ ᱥᱟᱱᱛᱟᱲ ᱠᱚᱜᱮ ᱵᱟᱝᱠᱚ ᱵᱩᱡᱷᱟᱹᱣ ᱮᱫᱟ ᱩᱱᱠᱩ ᱫᱚ ᱚᱱᱟᱜᱮ ᱠᱚ ᱧᱩ ᱵᱟᱹᱲᱛᱤ ᱤᱫᱤᱭ ᱫᱟ᱾
ᱦᱮᱸ ᱜᱚᱝᱠᱮ ᱛᱚ ᱢᱤᱢᱤᱫ ᱥᱮᱱ ᱞᱤᱧ ᱧᱮᱞ ᱠᱮᱜᱼᱟ᱾ ᱡᱮ ᱚᱱᱠᱟ ᱢᱟᱱᱮ ᱚᱱᱠᱟ ᱞᱤᱧ ᱟᱞᱮ ᱥᱮᱱ ᱢᱟᱱᱟᱣ ᱦᱩᱭ ᱠᱟᱫᱟ ᱛᱟᱨᱯᱚᱨᱮ ᱞᱤᱧ ᱢᱚᱱᱮ ᱠᱮᱜᱼᱟ ᱡᱮ ᱟᱯᱮᱥ ᱚᱱᱛᱮ ᱞᱤᱧ ᱪᱟᱞᱟᱣ ᱧᱚᱜᱚᱜᱼᱟ᱾ ᱟ ᱚᱱᱛᱮ ᱨᱮᱦᱚᱸ ᱜᱚᱲᱚ ᱥᱚᱯᱚᱦᱚᱫ ᱞᱤᱧ ᱮᱢᱟ ᱠᱚᱣᱟ᱾ ᱚᱠᱟ ᱞᱮᱠᱟ ᱠᱚ ᱢᱟᱱᱟᱣᱮᱜᱼᱟ᱾ ᱦᱮᱛᱚ ᱟᱵᱚ ᱫᱚ ᱢᱤᱫᱴᱟᱝ ᱡᱟᱹᱛᱤ ᱤᱭᱮᱱ ᱠᱟᱱᱟ ᱵᱚᱱ ᱢᱤᱫᱴᱟᱝ ᱯᱟᱹᱨᱥᱤᱥ ᱨᱮᱱ ᱦᱚᱲ ᱠᱟᱱᱟ ᱵᱚᱱ᱾ ᱩᱱᱠᱩ ᱦᱚᱸᱛᱚ ᱜᱚᱲᱚ ᱥᱚᱯᱚᱦᱚᱫ ᱫᱚᱨᱠᱟᱨ ᱟᱫᱚ ᱠᱟ ᱦᱤᱥᱟᱹᱵᱽ ᱛᱮᱞᱤᱧ ᱪᱟᱞᱟᱣᱮᱱᱟ ᱚᱸᱰᱮᱞᱤᱧ ᱧᱮᱞ ᱠᱮᱫ ᱠᱚᱣᱟ᱾ ᱦᱟᱺᱰᱤ ᱦᱚᱸᱠᱚ ᱫᱚᱦᱚ ᱟᱠᱟᱫᱟᱼᱟ ᱡᱚᱛᱚᱱᱟᱜ, ᱜᱮ ᱴᱷᱤᱠ ᱜᱮᱛᱟ ᱠᱚᱣᱟ᱾ ᱟᱫᱚᱞᱤᱧ ᱧᱮᱞ ᱠᱮᱜᱼᱟ᱾ ᱡᱟᱦᱟᱸ ᱫᱚ ᱵᱚᱸᱜᱟ ᱧᱩᱛᱩᱢ ᱛᱮ ᱡᱟᱦᱟᱸ ᱫᱚ ᱧᱩ ᱦᱩᱭᱩᱜᱼᱟ᱾ ᱚᱱᱟ ᱠᱷᱚᱱᱟᱜ ᱩᱫᱤᱱ ᱢᱟᱱᱮ
ᱡᱟᱹᱥᱛᱤ ᱜᱮ
ᱚᱱᱟᱫᱚ ᱧᱩ ᱟᱨ ᱵᱟᱹᱲᱛᱤ ᱜᱚᱜ ᱠᱮᱜᱼᱟ ᱠᱚ᱾
ᱢᱟᱱᱮ ᱦᱚᱲ ᱟᱵᱚ ᱯᱟᱹᱨᱥᱤ ᱜᱮ ᱯᱟᱹᱨᱥᱤ ᱠᱚ ᱚᱱᱠᱟ ᱛᱮᱜᱮ ᱜᱮᱠᱚ ᱪᱮᱜ ᱵᱟᱠᱚ ᱴᱷᱤᱠᱟᱹ ᱞᱮᱫ ᱵᱚᱱᱟ᱾ ᱡᱮ ᱚᱠᱚᱭ ᱠᱟᱱᱟᱢ ᱚᱠᱟ ᱨᱤᱱᱤᱡ ᱠᱟᱱᱟᱢ ᱚᱱᱠᱟᱛᱮᱜ ᱠᱚ ᱨᱚᱲ ᱠᱮᱭᱟ᱾ ᱟᱫᱚ ᱡᱩᱢᱤᱫ ᱟᱛᱮᱜ ᱠᱷᱟᱱ ᱫᱚ ᱨᱟᱹᱥᱠᱟᱹ ᱧᱚᱜ ᱴᱚᱞᱟ ᱯᱟᱲᱟ ᱨᱮᱱ ᱡᱷᱚᱛᱚ ᱦᱚᱲ ᱜᱮ ᱨᱟᱹᱥᱠᱟᱹ ᱧᱚᱜ ᱜᱮᱢ ᱢᱟᱱᱟᱣᱟ ᱥᱮ ᱨᱟᱹᱥᱠᱟᱹ ᱧᱚᱜ ᱮᱢ ᱛᱟᱦᱮᱱᱟ᱾ ᱯᱟᱹᱨᱥᱤ ᱴᱟᱜ ᱵᱷᱟᱜᱤ ᱛᱟᱦᱮᱱᱟ᱾
ᱦᱚᱜᱼᱚ ᱱᱟ ᱱᱚᱜᱼᱚ ᱱᱟ ᱠᱚᱜᱮ ᱟᱵᱚᱣᱟᱜ ᱢᱮ ᱵᱟᱝᱠᱚ ᱵᱩᱡᱷᱟᱹᱣ ᱫᱟᱲᱮᱭᱟᱜ ᱠᱟᱱᱟ᱾ ᱡᱮ ᱟᱵᱚ ᱢᱟᱱᱮ ᱥᱟᱱᱛᱟᱲ ᱠᱚ ᱢᱟᱱᱮ ᱡᱩᱢᱤᱫ ᱞᱟᱜᱟᱣ ᱵᱚᱱᱟ᱾ ᱢᱮᱱᱠᱷᱟᱱ ᱟᱵᱚ ᱡᱩᱢᱤᱫ ᱜᱮ ᱵᱟᱵᱚᱱ ᱡᱩᱢᱤᱫᱚᱜ ᱠᱟᱱᱟ ᱟᱵᱚ ᱟᱵᱚ ᱛᱮᱜᱮ ᱵᱚᱱ ᱠᱟᱹᱭᱡᱟᱹ ᱠᱷᱟᱹᱯᱟᱹᱨᱤ ᱵᱚᱱ ᱮᱛᱚᱦᱚᱵ ᱫᱟ ᱟᱨ ᱟᱵᱚ ᱟᱵᱚ ᱛᱮᱜᱮ ᱵᱚᱱ ᱞᱚᱴᱚᱢ ᱤᱫᱤᱜ ᱠᱟᱱᱟ᱾
ᱩᱸ ᱦᱮᱸ
ᱚᱱᱟ ᱠᱚᱜᱮ ᱢᱟᱱᱮ ᱵᱟᱝᱠᱚ ᱵᱩᱡᱷᱟᱹᱣ ᱫᱟᱲᱮᱭᱟᱜ ᱠᱟᱱ ᱠᱷᱟᱹᱛᱤᱨ ᱛᱮ ᱟᱵᱚ ᱟᱹᱰᱤ ᱜᱟᱱ ᱥᱟᱱᱛᱟᱲ ᱠᱚᱜᱮ ᱩᱝᱠᱩ ᱟᱹᱰᱤ ᱡᱟᱹᱥᱛᱤ ᱡᱟᱦᱟᱸ ᱵᱚᱸᱜᱟ ᱥᱟᱨᱮᱡ ᱠᱷᱚᱱ ᱦᱚᱸ ᱟᱨᱚ ᱡᱟᱹᱥᱛᱤ ᱠᱟᱛᱮ ᱩᱝᱠᱩ ᱠᱚ ᱪᱮᱯᱮᱡ ᱦᱟᱹᱴᱤᱧ ᱜᱚᱱᱚᱜ ᱠᱟᱱᱟ᱾
ᱦᱮᱸ ᱚᱱᱟ ᱧᱩᱛᱩᱢ ᱛᱮ ᱵᱚᱸᱜ ᱧᱩᱛᱩᱢ ᱛᱮᱠᱚ ᱪᱮᱯᱮᱡ ᱦᱟᱹᱴᱤᱧ ᱡᱚᱝ ᱠᱟᱱᱟ ᱟᱫᱚ ᱫᱚᱢᱮ ᱫᱚᱢᱮ ᱠᱚ ᱦᱟᱸᱰᱮ ᱱᱟᱰᱮ ᱠᱚ ᱜᱩᱲᱫᱷᱟᱹ ᱵᱟᱲᱟᱜ ᱠᱟᱱᱟ ᱟᱫᱚ ᱚᱱᱟ ᱫᱚ ᱵᱚᱸᱜᱟ ᱧᱩᱛᱩᱢ ᱛᱮ ᱡᱟᱦᱟᱸ ᱫᱚ ᱪᱮᱯᱮᱫ ᱦᱟᱹᱴᱤᱧ ᱨᱮᱭᱟᱜ ᱠᱟᱛᱷᱟ ᱚᱱᱟ ᱠᱷᱚᱱᱟᱜ ᱫᱚ ᱵᱟᱹᱲᱛᱤᱭᱮᱱᱟ ᱾
ᱮᱠᱫᱚᱢ ᱜᱮ
ᱛᱚ ᱚᱱᱠᱟ ᱜᱮ ᱢᱟᱱᱮ ᱟᱹᱰᱤ ᱟᱭᱢᱟ ᱡᱟᱭᱜᱟ ᱠᱚᱨᱮ ᱨᱮᱜᱮ ᱧᱮᱞ ᱟᱠᱟᱫᱟ ᱦᱮᱸ ᱥᱮ ᱾ ᱮᱠᱫᱚᱢ ᱚᱱᱟ ᱠᱚᱨᱮ ᱫᱚ ᱦᱩᱞ ᱢᱟᱦᱟ ᱜᱮ ᱵᱟᱝ ᱠᱚ ᱢᱟᱱᱟᱣᱟ ᱾ ᱟᱨ ᱡᱮᱢᱚᱱ ᱟᱞᱮ ᱱᱚᱸᱰᱮ ᱞᱮ ᱢᱟᱱᱟᱣ ᱠᱮᱫᱟ ᱦᱮ ᱥᱮ ᱥᱮᱛᱟᱜ ᱨᱮᱫᱚ ᱩᱯᱟᱹᱥ ᱠᱟᱛᱮᱜ ᱞᱮ ᱪᱟᱞᱟᱣ ᱟᱠᱟᱱᱟ ᱦᱟᱸᱜ ᱱᱟᱭᱠᱮ ᱵᱟᱵᱟ ᱴᱷᱮᱱ ᱚᱸᱰᱮ ᱱᱟᱭᱠᱮ ᱵᱟᱵᱟ ᱞᱮ ᱟᱹᱜᱩ ᱠᱮᱫᱮ᱾ ᱮᱭᱟ ᱡᱟᱦᱟᱸ ᱨᱮ ᱦᱩᱞ ᱢᱟᱦᱟ ᱢᱟᱱᱟᱣ ᱦᱩᱭᱩᱜ-ᱟ ᱯᱚᱸᱬ ᱫᱷᱩᱛᱤ ᱛᱮᱞᱮ ᱟᱹᱜᱩ ᱠᱟᱫᱮᱭᱟ ᱟᱨ ᱟᱭᱳ ᱦᱚᱲ ᱠᱚᱫᱚ᱾ ᱩᱱᱠᱩ ᱫᱚ ᱟᱨᱟᱜ ᱯᱟᱹᱲ ᱦᱮᱸᱫᱮ ᱜᱮᱸᱫᱟᱜ ᱟᱛᱮᱜ ᱵᱟᱸᱫᱮ ᱠᱟᱛᱮᱫ ᱠᱚ ᱦᱮᱡ ᱟᱠᱟᱱᱟ ᱾
ᱦᱮᱸ
ᱥᱮ ᱛᱟᱦᱚᱞᱮ